ᱦᱮᱞᱳ
ᱚ
ᱴᱟᱣᱟᱨ ᱵᱟᱭ ᱧᱟᱢᱮᱫ ᱛᱟᱢᱟ ᱜᱚᱢᱠᱮ ᱴᱷᱤᱠ ᱢᱚᱛᱚ
ᱟᱪᱪᱷᱟ ᱱᱤᱛᱳ ᱱᱤᱛᱳᱜ ᱴᱟᱣᱟᱨ ᱧᱟᱢᱫᱟᱭ ᱥᱮ ᱵᱟᱝ
ᱪᱮᱫ ᱠᱚ ᱫᱚᱢᱮ ᱥᱟᱰᱮ ᱠᱟᱱᱟ
ᱪᱮᱫ ᱠᱚ ᱥᱟᱰᱮ ᱠᱟᱱᱟ ᱪᱮᱫ ᱞᱮᱠᱟ ᱥᱟᱰᱮ ᱠᱟᱱᱟ
ᱛᱷᱟᱹᱨᱤ ᱵᱟᱴᱤ ᱠᱚᱯᱮ ᱜᱟᱥᱟᱣ ᱫᱟ ᱥᱮ ᱪᱮᱫ
ᱵᱟ ᱵᱟᱝ ᱱᱚᱝᱠᱟ ᱫᱚ ᱵᱟᱝᱠᱚ ᱵᱟᱝᱞᱮ ᱜᱟᱥᱟᱣ ᱮᱫᱟ
ᱪᱮᱫ ᱠᱚᱯᱮ ᱪᱤᱠᱟᱹ ᱵᱟᱲᱟᱭᱮᱫᱟ ᱛᱟᱦᱚᱞᱮ
ᱱᱚᱜᱚᱭ ᱚᱲᱟᱜ ᱠᱚᱨᱮᱜ ᱜᱮ ᱟᱨ ᱪᱮᱫ ᱠᱚᱯᱮ ᱪᱤᱠᱟᱭᱟ
ᱦ
ᱛᱟᱦᱞᱮ ᱫᱟᱜ ᱫᱟᱭ ᱥᱮ ᱵᱟᱝ ᱚᱱᱛᱮ ᱫᱚ
ᱦᱩᱸ ᱫᱟᱜ ᱵᱟᱲᱟ ᱠᱮᱫ ᱜᱮᱭᱟᱭ ᱠᱤᱪᱷᱩ ᱠᱷᱚᱱ ᱞᱟᱦᱟ ᱱᱤᱛᱚᱜ ᱫᱚᱭ ᱯᱷᱟᱸᱠ ᱵᱟᱲᱟ ᱟᱠᱟᱫᱟ ᱚᱱᱛᱮᱭ ᱫᱟᱜ ᱮᱫᱟ
ᱟᱪᱪᱷᱟ ᱱᱚᱛᱮ ᱫᱚ ᱱᱚᱜᱼᱚᱭ ᱱᱟᱥᱮ ᱱᱟᱥᱮ ᱱᱤᱛᱳᱜ ᱫᱟᱜ ᱡᱚᱨᱚᱜ ᱠᱟᱱᱟ ᱟᱛᱮ ᱞᱟᱹᱴᱩ ᱫᱟᱜ ᱦᱤᱡᱩᱜ ᱠᱟᱱᱟ ᱱᱟᱦᱟᱜ ᱠᱮ ᱡᱟᱱᱮ
ᱱᱤᱛᱚᱜ ᱦᱚ ᱨᱤᱢᱤᱞ ᱫᱚ ᱢᱮᱱᱟᱜ ᱜᱮᱭᱟ
ᱮᱠᱫᱚᱢ ᱮᱠᱫᱚᱢ ᱠᱩᱫᱽ ᱵᱤᱞᱤ ᱞᱮᱠᱟ ᱵᱚᱛᱚᱨ ᱜᱮ ᱧᱮᱞᱚᱜ ᱠᱟᱱᱟ ᱨᱤᱵᱤᱞ
ᱦᱩᱲᱩ ᱠᱚᱫᱚ ᱯᱮ ᱨᱚᱦᱚᱭ ᱫᱟ ᱥᱮᱵᱟᱝ ᱛᱟᱦᱚᱞᱮ
ᱟᱨ ᱦᱩᱲᱩ ᱱᱚᱜᱼᱚᱭ ᱫᱟᱜ ᱜᱮ ᱵᱟᱝ ᱮ ᱫᱟᱜ ᱮᱫᱟ ᱪᱮᱠᱟᱛᱮ ᱦᱩᱲᱩ ᱫᱚ ᱨᱚᱦᱚᱭ ᱦᱩᱭᱩᱜᱼᱟ? ᱱᱚᱜᱼᱚᱭ ᱛᱚ ᱦᱚᱞᱟ ᱢᱟᱸᱫᱷᱮᱨ ᱟᱯᱷᱚᱨ ᱠᱮᱫᱟ ᱞᱮ
ᱜᱟᱪᱷᱤ ᱠᱚᱫᱚ ᱚᱢᱚᱱᱱᱟ ᱥᱮ ᱵᱟᱝ ᱛᱟᱦᱚᱞᱮ
ᱟᱹᱣᱨᱤ ᱞᱟᱹᱴᱩᱜᱼᱟ ᱚᱱᱮ ᱱᱟᱥᱮ ᱱᱟᱥᱮ ᱧᱮᱞᱚᱜ ᱠᱟᱱᱟ ᱾ ᱟᱯᱮᱜᱮ ᱞᱟᱹᱭᱯᱮ ᱛᱤᱱᱟᱹᱜ ᱥᱟᱺᱜᱤᱧ ᱠᱮᱫᱟ ᱯᱮ ᱨᱚᱦᱚᱭ ᱠᱚ?
ᱟᱞᱮ ᱦᱚᱸ ᱚᱱᱠᱟᱜᱮ ᱦᱚᱸᱜᱼᱚᱭ ᱦᱚᱞᱟ ᱢᱟᱫᱷᱮᱨ ᱠᱚ ᱟᱯᱷᱚᱨ ᱠᱟᱜ ᱛᱟᱞᱮᱭᱟ ᱱᱮᱜᱼᱮ ᱚᱢᱚᱱ ᱥᱩᱨᱩᱣ ᱠᱟᱱᱟ
ᱟᱪᱪᱷᱟ
ᱦᱩᱸ ᱠᱷᱮᱛ ᱜᱮ ᱟᱹᱣᱨᱤ ᱫᱟᱜᱚᱜᱼᱟ ᱪᱤᱠᱟᱛᱮ ᱦᱩᱲᱩ ᱜᱮᱢ ᱨᱚᱦᱚᱭᱟ?
ᱦᱩᱸ ᱢᱮ ᱫᱟᱠᱟ ᱠᱩ ᱡᱚᱢ ᱦᱩᱭᱱᱟ
ᱟᱹᱣᱨᱤ ᱞᱮ ᱡᱚᱢᱟ ᱱᱮᱜᱼᱮ ᱠᱚ ᱪᱚᱸᱫᱟᱣ ᱠᱟᱫᱟ ᱟᱹᱣᱨᱤ ᱤᱥᱤᱱᱚᱜᱼᱟ ᱫᱟᱠᱟ
ᱟ-ᱟ-ᱟᱦ
ᱦᱮᱸ ᱡᱚᱢ ᱠᱮᱫᱟ ᱯᱮ
ᱩᱛᱩ ᱛᱟᱦᱚᱞᱮ ᱟᱹᱣᱨᱤ ᱟᱹᱣᱨᱤ
ᱚᱱᱟ ᱨᱮ ᱪᱮᱫ ᱠᱚᱯᱮ ᱩᱛᱩᱭᱮᱫᱟ
ᱠᱩᱣᱟᱜ ᱥᱩᱠᱨᱤ ᱡᱤᱞ ᱠᱩ ᱩᱛᱩᱭᱮᱫ ᱛᱟᱞᱮᱭᱟ ᱦᱟᱸᱜ ᱵᱟᱹᱧ ᱧᱮᱞ ᱠᱟᱫᱟ ᱤᱧ ᱦᱚᱸ ᱧᱮᱞ ᱫᱚ ᱚᱱᱟᱜᱤᱧ ᱧᱮᱞ ᱞᱮᱫ ᱠᱚᱣᱟ ᱡᱤᱞ ᱠᱚ ᱟᱹᱜᱩᱣ ᱠᱟᱫᱟ ᱛᱚ ᱚᱱᱟᱜᱮ ᱡᱟᱹᱱᱤᱡ ᱪᱚ ᱩᱛᱩ ᱪᱟᱹᱞᱩᱜ ᱠᱟᱱᱟ ᱦᱟᱸᱜ
ᱦᱚᱻ ᱟᱪᱷᱟ ᱡᱤᱞ ᱪᱮᱫ ᱞᱮᱠᱟ ᱯᱮ ᱩᱛᱩ ᱪᱮᱫ ᱞᱮᱠᱟ ᱠᱟᱛᱮᱫ ᱯᱮ ᱩᱛᱩᱭᱮᱫᱟ?
ᱩᱸ ᱦᱩᱸ
ᱦᱮᱞᱳ
ᱦᱩᱸ ᱩᱸᱜ
ᱛᱟᱦᱚᱞᱮ ᱠᱷᱚᱵᱚᱨ ᱴᱚᱵᱚᱨ ᱞᱟᱹᱭ ᱛᱟᱵᱚᱱ ᱯᱮ
ᱪᱮᱜ ᱠᱷᱚᱵᱚᱨ ᱞᱮ ᱞᱟᱹᱭᱟ ᱚᱱᱟᱜᱮ ᱪᱮᱫᱠᱟ ᱢᱮᱱᱟᱜ ᱯᱮᱭᱟ ᱵᱟᱹᱱᱩᱜ ᱯᱮᱭᱟ?
ᱦᱮᱻ ᱟᱨ ᱪᱮᱫᱠᱟ ᱞᱮ ᱞᱟᱹᱭᱟ ᱱᱚᱜᱼᱚᱭ ᱮᱠᱫᱚᱢ ᱢᱮᱱᱟᱜ ᱞᱮ ᱜᱮᱭᱟ᱾
ᱦᱮ ᱟᱢᱟᱜ ᱫᱚ ᱟᱢᱟᱜ ᱨᱚᱲ ᱠᱷᱚᱡ ᱵᱮᱥᱤ ᱵᱮᱠᱜᱨᱟᱣᱩᱱᱰ ᱥᱟᱣᱩᱱᱰ ᱜᱮ ᱫᱚᱢᱮ ᱟᱸᱡᱚᱢ ᱦᱤᱡᱩᱜ ᱠᱟᱱᱟ᱾
ᱟᱪᱷᱟ ᱟᱪᱷᱟ ᱪᱮᱫ ᱞᱮᱠᱟ ᱟᱸᱡᱚᱢᱚᱜ ᱠᱟᱱᱛᱮ ᱱᱚᱝᱠᱟ ᱵᱟᱭᱨᱮ ᱨᱮᱜᱮ ᱢᱤᱱᱟᱹᱧ ᱠᱤᱫᱤᱧᱟ ᱦᱚᱭ ᱨᱮᱱᱟᱜ
ᱦᱳᱭ ᱫᱚ ᱵᱟᱝ ᱮᱴᱟᱜ ᱦᱚᱲ ᱠᱚ ᱫᱚᱢᱮ ᱠᱚ ᱨᱚᱲ ᱮᱫᱟ ᱩᱱᱠᱩ ᱠᱩᱣᱟᱜ ᱨᱚᱲ ᱠᱚ ᱟᱸᱡᱚᱢ ᱧᱟᱢᱚᱜ ᱠᱟᱱᱟ ᱾
ᱚᱻ ᱛᱟᱦᱚᱞᱮ ᱪᱮᱫ ᱦᱚᱸ ᱪᱤᱠᱟᱹ ᱨᱮᱱᱟᱜ ᱦᱚ ᱫᱚ ᱵᱟᱹᱱᱩᱜ? ᱠᱟᱫᱟ ᱱᱚᱸᱰᱮ ᱫᱚ ᱱᱚᱝᱠᱟ ᱜᱮ ᱯᱷᱟᱸᱠᱟ ᱢᱚᱭᱫᱟᱱ ᱨᱮ ᱦᱮᱡ ᱟᱠᱟᱱᱟᱹᱧ ᱛᱟᱣ ᱨᱮᱦᱚ ᱨᱚᱲ ᱫᱚ ᱟᱸᱡᱚᱢᱚᱜ ᱠᱟᱱᱟ ᱛᱟᱦᱚᱞᱮ ᱪᱮᱫ ᱦᱚᱸ ᱠᱚᱨᱟᱣ ᱵᱟᱹᱱᱩᱜ ᱠᱟᱫᱟ
ᱨᱩᱢ ᱫᱚ ᱨᱩᱢ ᱨᱮ ᱪᱟᱞᱟᱣ ᱦᱩᱭᱩᱜᱼᱟ ᱨᱩᱢ ᱨᱮᱠᱷᱟᱡ ᱮᱠᱴᱷᱩ ᱦᱮᱸᱠᱷᱟᱡ ᱪᱩᱯᱪᱟᱯ ᱛᱟᱦᱮᱸ ᱠᱚᱜᱼᱟ ᱵᱟᱠᱚ ᱨᱚᱲ ᱵᱟᱲᱟᱭ ᱜᱮᱭᱟ ᱴᱟᱣᱟᱨ ᱵᱟᱭ ᱧᱟᱢᱮᱫ ᱛᱟᱢᱟ ᱨᱚᱲ ᱦᱚᱸ ᱵᱟᱝ ᱟᱸᱡᱚᱢᱚᱜ ᱠᱟᱱᱟ ᱾ ᱦᱮᱞᱳ ᱪᱮᱜ ᱜᱮ ᱵᱟᱝ ᱟᱸᱡᱚᱢᱚᱜ ᱠᱟᱱᱟ ᱨᱚᱲ ᱪᱮᱫ ᱜᱮ ᱨᱚᱲ ᱵᱟᱝ ᱟᱸᱡᱚᱢ ᱚᱜ ᱠᱟᱱᱟ